ᱦᱮᱞᱳ ᱜᱚᱢᱠᱮ ᱟᱸᱡᱚᱢᱚᱜ ᱠᱟᱱᱟ
ᱦᱮᱸ ᱜᱚᱢᱠᱮ ᱟᱸᱡᱚᱢᱚᱜ ᱠᱟᱱᱟ ᱞᱟᱹᱭᱵᱤᱱ ᱢᱟ
ᱜᱚᱝᱠᱮ ᱪᱮᱫ ᱠᱚ ᱪᱤᱠᱟᱹ ᱦᱩᱭᱩᱜ ᱠᱟᱱᱟ
ᱱᱚᱜ ᱚᱭ ᱛᱚ ᱨᱟᱥᱛᱟ ᱜᱷᱟᱴ ᱨᱮ ᱫᱩᱲᱩᱵ ᱦᱩᱭ ᱟᱠᱟᱱᱟ ᱡᱟ ᱜᱚᱨᱚᱢ ᱪᱮᱫ ᱞᱤᱧ ᱞᱟᱹᱭᱼᱟ ᱟᱫᱚ ᱚᱲᱟᱜ ᱠᱚᱨᱮ ᱢᱚᱛᱚ ᱛᱟᱦᱮᱸ ᱵᱟᱝ ᱜᱟᱱᱚᱜ ᱠᱟᱱᱟ
ᱚᱵᱚᱥᱳᱭ ᱟᱨ ᱫᱟᱜ ᱠᱚᱫᱚ ᱫᱟᱜ ᱵᱟᱲᱟᱭ ᱫᱟ ᱥᱮ ᱟᱯᱮ ᱥᱮᱫ ᱫᱚ
ᱦᱮᱸ ᱫᱟᱜ ᱫᱚᱭ ᱫᱟᱜ ᱞᱮᱫ ᱜᱮᱭᱟ ᱵᱟᱝ ᱫᱚ ᱵᱟᱝ ᱢᱟᱡᱟᱱ ᱥᱮᱫ ᱮ ᱫᱟᱜ ᱞᱮᱫᱟ ᱵᱩᱡ ᱫᱟᱲᱮᱭᱟᱜ ᱠᱟᱱᱟᱵᱤᱱ
ᱦᱳᱭ ᱦᱳᱭ ᱦᱳᱭ ᱟᱫᱚ ᱜᱚᱝᱠᱮ ᱡᱚᱢ ᱵᱟᱲᱟ ᱫᱚ ᱦᱩᱭ ᱟᱠᱟᱱᱟ ᱥᱮ ᱵᱟᱝ
ᱦᱮᱸ ᱡᱚᱢ ᱵᱟᱲᱟ ᱠᱮᱫᱟᱞᱤᱧ ᱡᱚᱢ ᱵᱟᱲᱟ ᱠᱟᱛᱮᱜ ᱠᱟᱹᱴᱤᱡ ᱨᱟᱥᱛᱟ ᱥᱮᱫ ᱞᱤᱧ ᱩᱰᱩᱝ ᱟᱠᱟᱱᱟ ᱦᱟᱣᱟ ᱡᱚᱢ ᱦᱚᱭ ᱦᱚᱞᱚᱝ ᱠᱚ ᱚᱲᱟᱜ ᱨᱮ ᱡᱟ ᱜᱚᱨᱚᱢ ᱜᱤᱛᱤᱡ ᱵᱟᱝ ᱛᱟᱦᱮᱸᱜ ᱵᱟᱝ ᱜᱟᱱᱚᱜ ᱠᱟᱱᱟ ᱵᱩᱡ ᱫᱟᱲᱮᱭᱟᱜ ᱠᱟᱱᱟ ᱵᱤᱱ
ᱦᱳᱭ ᱦᱳᱭ ᱟᱫᱚ ᱜᱚᱝᱠᱮ ᱟᱹᱞᱤᱧ ᱛᱮᱦᱮᱧ ᱠᱤᱪᱷᱩ ᱜᱟᱱ ᱜᱟᱯᱟᱞᱢᱟᱨᱟᱣ ᱞᱤᱱ ᱟᱹᱵᱤᱱ ᱴᱷᱮᱱ ᱠᱤᱪᱷᱩᱜᱟᱱ ᱠᱟᱛᱷᱟ ᱞᱤᱧ ᱞᱟᱹᱭ ᱫᱟ
ᱦᱮᱸ ᱢᱟ ᱞᱟᱹᱭ ᱵᱤᱱ
ᱟᱵᱚ ᱡᱟᱦᱟᱸ ᱥᱟᱱᱛᱟᱲ ᱥᱚᱢᱟᱡᱽ ᱨᱮ
ᱦᱳᱭ
ᱡᱮ ᱟᱵᱚ ᱵᱚᱱ ᱵᱟᱰᱟᱭᱟ ᱡᱮ ᱟᱵᱚ ᱡᱟᱦᱟᱱᱟᱜ ᱠᱤᱪᱷᱩᱜᱟᱱ ᱡᱟᱦᱟᱸᱱᱟᱸᱜ ᱠᱟᱛᱷᱟ ᱮᱯᱮᱞ ᱪᱟᱯᱟᱞ ᱞᱟᱹᱜᱤᱫ ᱛᱮ ᱟᱵᱚ ᱡᱟᱦᱟᱸ ᱜᱤᱨᱟᱹ ᱵᱚᱱ ᱛᱚᱞ ᱜᱤᱫᱚ
ᱦᱳᱭ
ᱦᱳᱭ ᱥᱮ
ᱦᱳᱭ
ᱟᱪᱪᱷᱟ ᱚᱱᱟ ᱜᱤᱨᱟᱹ ᱠᱚ ᱱᱤᱭᱮ ᱠᱤᱪᱷᱩᱜᱟᱱ ᱠᱟᱛᱷᱟ ᱞᱟᱝ ᱜᱟᱞᱢᱟᱨᱟᱣᱼᱟ ᱛᱮᱦᱮᱧ ᱫᱚ
ᱦᱳᱭ
ᱟᱫᱚ ᱜᱚᱝᱠᱮ ᱟᱵᱤᱱ ᱫᱚ ᱜᱤᱨᱟᱹ ᱵᱤᱥᱚᱭ ᱛᱮ ᱡᱟᱦᱟᱸᱱᱟᱜ ᱡᱤᱱᱤᱥ ᱵᱤᱱ ᱵᱟᱲᱟᱭᱟ ᱥᱮ ᱵᱟᱝ
ᱦᱮ ᱱᱟᱥᱮ ᱱᱟᱥᱮ ᱫᱚ ᱵᱟᱰᱟᱭ ᱢᱮᱱᱟᱜᱼᱟ ᱜᱤᱨᱟᱹ ᱵᱮᱯᱟᱨ ᱨᱮᱫᱚ
ᱟᱪᱪᱷᱟ ᱟᱛ ᱜᱚᱝᱠᱮ ᱟᱵᱚ ᱵᱚᱱ ᱧᱮᱞ ᱠᱟᱜ ᱜᱮᱭᱟ ᱟᱹᱛᱳ ᱫᱤᱥᱚᱢ ᱠᱚᱨᱮ ᱡᱮ ᱵᱤᱦᱟᱹ ᱵᱟᱯᱞᱟ ᱨᱮᱦᱚᱸ ᱵᱷᱟᱸᱰᱟᱱ ᱨᱮᱦᱚᱸ ᱟᱨ ᱚᱱᱟ ᱥᱟᱶᱛᱮ ᱛᱮ ᱮ ᱯᱮᱲᱟ ᱱᱮᱣᱛᱟ ᱠᱚᱨᱮ ᱡᱟᱦᱟᱸᱱᱟᱜ ᱟᱵᱚ ᱜᱤᱨᱟᱹ ᱵᱚᱱ ᱛᱚᱞ ᱜᱮᱭᱟ
ᱦᱮᱸ
ᱟᱫᱚ ᱚᱱᱟ ᱠᱤᱪᱷᱩᱜᱟᱱ ᱵᱮᱥᱤᱠ ᱡᱤᱱᱤᱥ ᱜᱮᱞᱟᱝ ᱜᱟᱞᱢᱟᱨᱟᱜᱼᱟ ᱛᱮᱦᱮᱧ ᱫᱚ ᱡᱮ ᱚᱠᱟ ᱞᱮᱠᱟᱛᱮ ᱵᱷᱟᱸᱰᱟᱱ ᱜᱤᱨᱟᱹ ᱩᱰᱩᱢᱚᱜᱼᱟ ᱚᱠᱟ ᱞᱮᱠᱟᱛᱮ ᱡᱮ ᱵᱟᱯᱞᱟ ᱜᱤᱨᱟᱹ ᱵᱚᱱ ᱩᱨᱩᱢᱟ ᱦᱚᱸᱜᱼᱚᱭ ᱱᱚᱣᱟᱜᱮ ᱟᱞᱟᱝ ᱱᱚᱣᱟ ᱛᱮᱞᱟᱝ ᱜᱟᱞᱢᱟᱨᱟᱜᱼᱟ ᱦᱳᱭ ᱥᱮ ᱪᱮᱫ ᱮᱠᱫᱚᱢ ᱜᱚᱝᱠᱮ ᱟᱪᱪᱷᱟ ᱜᱚᱝᱠᱮ ᱮ ᱟᱵᱤᱱ ᱞᱟᱹᱭ ᱵᱤᱱ ᱥᱮ ᱡᱟᱦᱟᱸ ᱟᱵᱚ ᱜᱤᱨᱟᱹ ᱵᱚᱱ ᱛᱚᱞ ᱜᱮᱫᱚ ᱵᱟᱯᱞᱟ ᱜᱤᱨᱟᱹ ᱚᱱᱟ ᱫᱚ ᱟᱵᱚ ᱡᱟᱦᱟᱸ ᱟᱛᱩ ᱢᱚᱬᱮ ᱦᱚᱲ ᱠᱚ
ᱦᱩᱸ
ᱚᱱᱟ ᱥᱟᱶᱛᱮ ᱟᱵᱚ ᱡᱟᱦᱟᱸ ᱯᱟᱲᱟ ᱯᱩᱲᱥᱤ ᱠᱚ ᱟᱹᱛᱩ ᱨᱤᱱ ᱦᱚᱲ ᱢᱤᱫ ᱥᱟᱶ ᱛᱮᱵᱚ ᱛᱚᱞᱟ ᱛᱚ ᱟᱪᱪᱷᱟ ᱚᱱᱟ ᱫᱚ ᱜᱚᱝᱠᱮ ᱛᱤᱱᱟᱹᱜ ᱜᱟᱱ ᱜᱤᱴ ᱠᱚ ᱮᱢᱟ ᱚᱱᱟ ᱜᱤᱨᱟᱹ
ᱚᱱᱟ ᱡᱟᱦᱟᱸ ᱜᱤᱨᱟᱹ ᱢᱮᱱᱟᱜᱼᱟ ᱵᱟᱯᱞᱟ ᱜᱤᱨᱟᱹ ᱵᱮᱱ ᱞᱟᱹᱭ ᱫᱟ
ᱦᱳᱭ
ᱮᱵᱟᱨ ᱟᱹᱞᱤᱧ ᱡᱚᱛᱚᱴᱟ ᱞᱤᱧ ᱧᱮᱞ ᱟᱠᱟᱫᱟ ᱥᱮ ᱡᱚᱛᱚᱴᱟ ᱟᱹᱞᱤᱧ ᱟᱸᱡᱚᱢ ᱟᱠᱟᱫᱟ
ᱦᱳᱭ
ᱢᱤᱱᱤᱢᱟᱢ ᱮᱭᱟᱭ ᱜᱚᱴᱟᱝ ᱜᱤᱴ ᱠᱚ ᱮᱢᱟ ᱵᱩᱡᱽ ᱫᱟᱲᱮᱭᱟᱜ ᱠᱟᱱᱟ ᱵᱤᱱ
ᱦᱳᱭ ᱜᱚᱝᱠᱮ ᱟᱪᱪᱷᱟ ᱚᱱᱟ ᱮᱭᱟᱭ ᱜᱚᱴᱟᱝ ᱜᱤᱴ ᱨᱮ
ᱦᱳᱭ
ᱦᱩᱸ ᱢᱚᱬᱮ ᱜᱚᱴᱟᱝ ᱫᱚ ᱚᱠᱚᱭ ᱞᱟᱹᱜᱤᱫ ᱟᱨ ᱚᱱᱟ ᱥᱟᱶᱛᱮ ᱡᱟ ᱵᱟᱨᱭᱟ ᱮᱠᱥᱴᱟᱨᱟ ᱛᱟᱦᱮᱱ ᱠᱟᱱᱟ ᱥᱮ ᱮᱭᱟᱭ ᱜᱚᱴᱟᱝ ᱚᱱᱟ ᱫᱚ ᱚᱠᱚᱭ ᱚᱠᱚᱭᱟᱜ ᱧᱩᱛᱩᱢ ᱛᱮ ᱚᱱᱟ ᱜᱤᱴ ᱠᱚᱫᱚ ᱛᱚᱞᱚᱜ-ᱟ
ᱵᱟᱨ ᱡᱟᱦᱟᱸ ᱮᱭᱟᱭ ᱜᱚᱴᱟᱝ ᱜᱤᱴ ᱵᱚᱱ ᱟᱵᱚ ᱵᱚᱱ ᱛᱚᱞ ᱜᱮᱭᱟ ᱥᱮᱵᱚᱱ ᱛᱚᱞ ᱜᱮᱭᱟ ᱠᱚ
ᱚᱱᱟ ᱢᱚᱬᱮ ᱜᱚᱴ ᱴᱟᱝ ᱜᱤᱴ ᱫᱚ ᱦᱩᱭᱩᱜ ᱠᱟᱱᱟ ᱟᱵᱚ ᱟᱛᱩ ᱢᱚᱬᱮ ᱦᱚᱲ ᱵᱟᱠᱷᱨᱟ ᱛᱮ ᱟᱨ ᱡᱟᱦᱟᱸ ᱵᱟᱨ ᱜᱚᱴᱟᱝ ᱜᱤᱴ ᱫᱚ ᱚᱱᱟ ᱫᱚ ᱡᱟᱦᱟᱸ ᱢᱟᱹᱭ ᱟᱡ ᱡᱟᱶᱟᱭ ᱵᱟᱠᱷᱨᱟ ᱛᱮᱠᱚ ᱛᱚᱞᱟ ᱵᱩᱡ ᱫᱟᱲᱮᱭᱟᱜ ᱠᱟᱱᱟᱵᱤᱱ
ᱮᱠᱫᱚᱢ ᱜᱚᱝᱠᱮ ᱟᱨ ᱚᱱᱟ ᱥᱟᱶᱛᱮᱦᱚᱸ ᱟᱵᱚ ᱵᱚᱱ ᱧᱮᱞ ᱟᱠᱟᱫᱟ ᱮᱭᱟᱭ ᱵᱟᱝᱠᱷᱟᱱ ᱟᱨᱮ ᱜᱚᱴᱟᱝ ᱦᱚᱸ ᱜᱤᱴ ᱛᱟᱦᱮᱱ ᱜᱮᱭᱟ
ᱦᱳᱭ ᱦᱳᱭ
ᱚᱱᱟ ᱫᱚ ᱯᱳᱭᱞᱳ ᱫᱚᱵᱚ ᱟᱵᱚ ᱵᱚᱱ ᱛᱚᱞᱟ ᱡᱮ ᱢᱟᱨᱟᱝ ᱵᱩᱨᱩ ᱧᱩᱛᱩᱢ ᱛᱮ
ᱦᱮᱸ
ᱚᱱᱟ ᱠᱚ ᱥᱟᱶᱛᱮ ᱮ ᱚᱱᱟ ᱠᱚ ᱛᱟᱭᱱᱚᱢ ᱡᱟᱦᱟᱸᱭ ᱡᱟᱦᱟᱸᱭᱟᱜ ᱧᱩᱛᱩᱢ ᱛᱮ ᱜᱤᱨᱟᱹ ᱛᱚᱞᱚᱜ ᱠᱟᱱᱟ
ᱦᱚᱸ
ᱡᱟᱦᱟᱸᱭᱟᱜ ᱪᱷᱟᱴᱠᱟ ᱨᱮᱠᱚ ᱛᱚᱞ ᱮᱫᱟ ᱡᱟᱦᱟᱸᱭᱟᱜ ᱠᱷᱟᱹᱛᱤᱨ ᱛᱚᱞᱚᱜ ᱠᱟᱱᱟ ᱩᱱᱤᱭᱟᱜ ᱧᱩᱛᱩᱢ ᱛᱮ ᱚᱱᱟ ᱥᱟᱶᱛᱮ ᱡᱩᱫᱤ ᱥᱟᱯᱳᱡ ᱥᱟᱵ ᱵᱤᱱ ᱦᱮᱸ ᱡᱚᱫᱤ ᱥᱟᱹᱜᱩᱱ ᱜᱤᱨᱟᱹ ᱠᱟᱱ ᱠᱷᱟᱱᱡ ᱵᱟᱯᱞᱟ ᱜᱤᱨᱟᱹ
ᱦᱮᱸ
ᱚᱫᱚ ᱟᱨᱦᱚᱸ ᱡᱟᱦᱟᱸᱭ ᱠᱩᱲᱤ ᱜᱤᱫᱽᱨᱟᱹ ᱧᱩᱛᱩᱢ ᱛᱮ ᱩᱱᱤ ᱧᱩᱛᱩᱢ ᱛᱮᱠᱚ ᱛᱚᱞᱟ ᱟᱨ ᱚᱱᱟ ᱥᱟᱶᱛᱮ ᱡᱟᱦᱟᱸᱭ ᱢᱮᱱᱟᱜ ᱠᱚᱣᱟ ᱟᱛᱩ ᱢᱚᱬᱮ ᱦᱚᱲ ᱢᱟᱺᱡᱷᱤ ᱜᱚᱰᱮᱫ ᱡᱚᱠᱽ ᱢᱟᱹᱡᱷᱤ ᱯᱟᱨᱟᱱᱤᱠ ᱱᱟᱭᱠᱮ ᱩᱱᱠᱩᱣᱟᱜ ᱧᱩᱛᱩᱢ ᱛᱮ ᱛᱚᱞᱚᱜᱼᱟ ᱟ ᱚᱱᱟ ᱥᱟᱶᱛᱮ ᱟᱵᱚᱨᱮᱱ ᱡᱟᱦᱟᱸᱭ ᱢᱚᱬᱮ ᱠᱚ ᱛᱩᱨᱩᱭ ᱠᱚ ᱩᱱᱠᱩ ᱵᱟᱠᱷᱨᱟ ᱛᱮᱦᱚᱸ ᱛᱚᱞᱚᱜ ᱦᱳᱭ ᱥᱮ ᱪᱮᱫ? ᱟᱫᱚ ᱜᱚᱢᱠᱮ ᱟᱞᱤᱧ ᱱᱚᱰᱮ ᱢᱤᱫᱴᱟᱱ ᱠᱩᱠᱞᱤ ᱞᱤᱧ ᱫᱚᱦᱚᱭᱮᱫᱟ ᱡᱮ ᱮᱸ ᱪᱤᱠᱟᱹᱛᱮᱵᱩᱱ ᱵᱩᱡᱟ ᱡᱮ ᱱᱚᱣᱟ ᱫᱚ ᱵᱟᱯᱞᱟ ᱜᱤᱨᱟᱹ ᱠᱟᱱᱟ ᱢᱮᱱᱛᱮ᱾
ᱮᱵᱟᱨ ᱧᱮᱞ ᱵᱤᱱ ᱡᱚᱠᱷᱚᱱ ᱟᱵᱚ ᱟᱛᱩ ᱢᱚᱬᱮ ᱦᱚᱲ ᱥᱮ ᱯᱟᱲᱟ ᱯᱩᱲᱥᱤ ᱦᱚᱲ ᱡᱚᱠᱷᱚᱱ ᱜᱤᱨᱟᱹ ᱵᱚᱱ ᱛᱚᱞᱟ ᱟᱵᱚᱣᱟᱜ ᱱᱚᱣᱟ ᱡᱟᱦᱟᱸ ᱵᱟᱯᱞᱟ ᱪᱷᱟᱴᱠᱟ ᱨᱮ᱾ ᱟᱫᱚ ᱚᱸᱰᱮ ᱵᱚᱱ ᱧᱮᱞᱟ ᱜᱤᱨᱟᱹ ᱛᱚᱞ ᱛᱟᱭᱚᱢ, ᱦᱳᱭᱥᱮ ᱜᱤᱨᱟᱹ ᱛᱚᱞ ᱛᱟᱭᱚᱢ, ᱟᱸᱻ ᱥᱤᱸᱫᱩᱨ ᱴᱩᱰᱟᱹᱜ ᱟᱠᱚ ᱵᱩᱡᱽ ᱫᱟᱵᱤᱱ᱾
ᱦᱳᱭ᱾
ᱟᱫᱚ ᱜᱤᱨᱟᱹ ᱡᱟᱦᱟᱸ ᱜᱤᱨᱟᱹ ᱨᱮᱜᱮ ᱟᱵᱚᱣᱟᱜ ᱜᱤᱨᱟᱹ ᱛᱚ ᱟᱹᱰᱤ ᱨᱚᱠᱚᱢ ᱢᱮᱱᱟᱜ-ᱟ, ᱮᱵᱟᱨ ᱡᱟᱦᱟᱸᱭ ᱜᱤᱨᱟᱹ ᱨᱮ᱾ ᱮᱸ ᱥᱤᱸᱫᱩᱨ ᱴᱤᱰᱟᱹᱜ ᱛᱟᱦᱮᱱᱟ ᱚᱱᱟ ᱜᱤᱨᱟᱹ ᱫᱚ ᱟᱵᱚ ᱵᱚᱱ ᱧᱮᱞᱟ ᱱᱚᱣᱟ ᱫᱚ ᱵᱟᱯᱞᱟ ᱜᱤᱨᱟᱹ ᱠᱟᱱᱟ᱾ ᱵᱩᱡ ᱫᱟᱵᱤᱱ?
ᱦᱮᱸ ᱚᱱᱟ ᱥᱟᱶᱛᱮ ᱥᱟᱥᱟᱝ ᱜᱟᱵᱟᱣ ᱛᱟᱦᱮᱱᱟ ᱦᱳᱭ ᱥᱮ ᱪᱮᱫ?
ᱦᱳᱭ ᱦᱮᱸ ᱥᱟᱥᱟᱝ ᱜᱮ ᱵᱟᱝ ᱛᱟᱦᱮᱱᱟ᱾
ᱟᱨ ᱚᱱᱟ ᱥᱟᱶᱛᱮ ᱛᱟᱦᱮᱱᱟ ᱯᱷᱩᱲᱩᱜ ᱨᱮ ᱡᱟᱦᱟᱸ ᱫᱚ ᱟᱵᱚ ᱵᱚᱱ ᱮᱸᱜ ᱮᱯᱮᱢ ᱜᱮ ᱫᱚ᱾ ᱚᱱᱟ ᱥᱟᱶᱛᱮ ᱛᱟᱦᱮᱱᱟ ᱮ ᱫᱷᱩᱵᱤ ᱜᱷᱟᱸᱥ ᱛᱟᱦᱮᱱᱟ᱾
ᱦᱳᱭ᱾
ᱟᱵᱚ ᱵᱚᱱ ᱧᱮᱞ ᱠᱟᱫᱟ ᱦᱩᱲᱩ ᱦᱚᱸ ᱛᱟᱦᱮᱱ ᱜᱮᱭᱟ ᱚᱱᱟ ᱥᱟᱶᱛᱮ᱾
ᱚᱸ
ᱚᱱᱟ ᱫᱚ ᱢᱤᱫᱴᱟᱝ ᱞᱚᱠᱠᱷᱤ ᱠᱟᱱ ᱛᱟᱵᱚᱱᱟ᱾ ᱦᱮᱸ ᱥᱮ ᱪᱮᱫ᱾ ᱮᱸᱜ ᱚᱱᱟᱛᱮ ᱮᱸᱜ ᱚᱱᱟ ᱠᱚ ᱥᱟᱶᱛᱮ ᱟᱵᱚ ᱡᱩᱫᱤ ᱮᱸᱻ ᱢᱤᱫᱴᱟᱝ ᱦᱚᱨ ᱵᱟᱝᱠᱷᱟᱱ ᱡᱟᱦᱟᱸᱭ ᱜᱮ ᱟᱵᱚᱣᱟᱜ ᱛᱤ ᱨᱮ ᱪᱟᱯᱟᱞ ᱢᱟᱭ ᱚᱱᱟ ᱫᱚ᱾ ᱟᱵᱚ ᱡᱚᱠᱷᱚᱱ ᱵᱚᱱ ᱠᱷᱩᱞᱟᱹᱣ ᱠᱟ ᱛᱮ ᱵᱚᱱ ᱧᱮᱞᱟ ᱡᱮ, ᱱᱚᱣᱟ ᱠᱚ ᱢᱮᱱᱟᱜᱼᱟ ᱢᱮᱱᱛᱮ ᱛᱟᱦᱚᱞᱮ ᱵᱚᱱ ᱩᱨᱩᱢ ᱫᱟ, ᱟᱵᱚ ᱱᱚᱣᱟ ᱫᱚ ᱵᱟᱯᱞᱟ ᱜᱤᱨᱟᱹ ᱠᱟᱱᱟ ᱢᱮᱱᱛᱮ ᱥᱮ ᱪᱮᱫ?
ᱦᱳᱭ, ᱦᱳᱭ, ᱦᱳᱭ᱾
ᱮᱠᱫᱚᱢ ᱜᱚᱝᱠᱮ᱾ ᱟᱪᱪᱷᱟ ᱜᱚᱝᱠᱮ ᱟᱻ ᱟᱯᱮ ᱥᱮᱱ ᱫᱚ ᱚᱠᱟᱞᱮ ᱞᱮᱠᱟ ᱠᱚ ᱵᱟᱯᱞᱟᱜᱼᱟ᱾ ᱠᱟᱹᱴᱤᱡ ᱵᱮᱱ ᱞᱟᱹᱭ ᱠᱮᱢᱟ ᱟᱹᱰᱤ ᱱᱟᱯᱟᱭ ᱠᱚᱜᱼᱟ᱾
ᱟᱞᱮ ᱥᱮᱱ ᱫᱚ ᱮᱸᱻ ᱟᱵᱚᱣᱟᱜ ᱱᱚᱣᱟ ᱥᱟᱱᱛᱟᱞ ᱥᱚᱢᱟᱡᱽ ᱟᱵᱤᱱ ᱵᱤᱱ ᱧᱮᱞ ᱟᱠᱟᱫᱟ ᱾ ᱟᱹᱰᱤ ᱨᱚ ᱠᱚᱢ ᱥᱮ ᱟᱹᱰᱤ ᱞᱮᱠᱟ ᱛᱮ ᱦᱟᱹᱴᱤᱧ ᱟᱠᱟᱱᱟ᱾ ᱮᱵᱟᱨ ᱟᱹᱰᱤ ᱨᱚᱠ ᱠᱚᱢ ᱦᱚᱲ ᱠᱚᱣᱟᱜ ᱟᱹᱰᱤ ᱞᱮᱠᱟᱱ ᱵᱟᱯᱞᱟ ᱫᱷᱚᱨᱚᱢ ᱧᱮᱞᱛᱮ ᱦᱳᱭᱥᱮ, ᱮᱵᱟᱨ ᱟᱞᱮ ᱫᱚ ᱛᱟᱞᱮᱭᱟ ᱟᱞᱮ ᱫᱚ ᱦᱚᱲ ᱠᱟᱱᱟᱞᱮ ᱵᱟᱝᱢᱟ, ᱮᱵᱟᱨ ᱰᱩᱢᱠᱟᱹ ᱠᱚ ᱢᱮᱱᱟᱜ ᱠᱚᱣᱟ, ᱵᱩᱜᱩᱰᱤ ᱢᱮᱱᱟᱜ ᱠᱚᱣᱟ᱾ ᱦᱳᱭ ᱥᱮ᱾
ᱦᱳᱭ
ᱚᱱᱠᱟ ᱢᱮᱱᱟᱜ ᱠᱚᱣᱟ ᱱᱟᱱᱟ ᱨᱚᱠᱚᱢ, ᱟᱫᱚ ᱟᱞᱮ ᱫᱚ ᱦᱚᱲ ᱠᱟᱱᱟ ᱞᱮ᱾ ᱮᱵᱟᱨ ᱟᱞᱮ ᱚᱠᱟ ᱡᱮ ᱞᱮᱠᱟ ᱞᱮ ᱵᱟᱯᱞᱟᱜᱼᱟ᱾ ᱱᱚᱣᱟ ᱫᱚ ᱦᱳᱭᱳᱜ ᱠᱟᱱᱟ ᱟᱞᱮᱭᱟᱜ ᱵᱟᱼᱼ ᱯᱞᱟ ᱛᱟᱭᱤᱢ ᱦᱳᱭᱳᱜ ᱠᱟᱱ ᱛᱟᱞᱮᱭᱟ ᱵᱷᱳᱨ ᱥᱮᱫ, ᱵᱩᱡ ᱫᱟᱨᱮᱜ ᱠᱟᱱᱟ ᱵᱤᱱ ᱛᱚ᱾
ᱦᱮᱸ ᱵᱷᱳᱨ ᱵᱮᱞᱟ᱾
ᱮᱵᱟᱨ, ᱮᱵᱟᱨ ᱵᱷᱳᱨ ᱵᱮᱞᱟ ᱴᱷᱤᱠ ᱜᱮᱭᱟ, ᱮᱵᱟᱨ ᱚᱠᱟ ᱡᱚᱠᱷᱚᱱ ᱟᱞᱮ ᱦᱚᱲ ᱜᱮ ᱮᱵᱟᱨ ᱳᱴᱟᱜ ᱮᱴᱟᱜ ᱡᱮᱞᱟ ᱠᱚᱨᱮ ᱦᱚᱸ ᱵᱚᱱ ᱪᱟᱞᱟᱣ ᱠᱟᱱᱟ᱾ ᱟᱞᱮ ᱞᱮ ᱧᱮᱞ ᱟᱠᱟᱫᱟ ᱥᱮ ᱟᱵᱤᱱ ᱵᱤᱱ ᱧᱮᱞ ᱠᱟᱫᱟ ᱟᱹᱭᱩᱵ ᱧᱤᱫᱟᱹ ᱦᱚᱸᱠᱚ ᱵᱟᱯᱞᱟᱜᱼᱟ, ᱦᱳᱭ ᱥᱮ᱾
ᱦᱳᱭ
ᱛᱚᱵᱮ ᱟᱞᱮ ᱱᱚᱱᱛᱮ ᱫᱚ ᱟᱹᱞᱤᱧ ᱧᱮᱞ ᱠᱟᱫᱟ ᱞᱤᱧ᱾ ᱮᱸ ᱵᱷᱳᱨ ᱛᱮᱠᱚ ᱵᱟᱯᱞᱟᱜᱼᱟ᱾ ᱦᱳᱭ ᱥᱮ᱾
ᱦᱳᱭ, ᱦᱳᱭ ᱜᱚᱝᱠᱮ᱾
ᱟᱪᱷᱟ ᱜᱚᱝᱠᱮ, ᱮᱸ ᱟᱵᱚ ᱵᱚᱱ ᱧᱮᱞ ᱟᱠᱟᱫ ᱜᱮᱭᱟ ᱡᱮ, ᱵᱟᱯᱞᱟ, ᱡᱟᱦᱟᱸᱭᱟᱜ ᱪᱷᱟᱴᱠᱟ ᱨᱮ ᱦᱳᱭᱳᱜ
ᱦᱳᱭ ᱥᱮ ᱪᱮᱫ? ᱩᱱᱤᱭᱟᱜ ᱪᱷᱟᱴᱠᱟ ᱨᱮ ᱮ ᱵᱚᱞᱚ ᱞᱟᱦᱟᱨᱮ ᱟᱵᱚ ᱵᱚᱱ ᱧᱮᱞ ᱜᱮᱭᱟ ᱡᱮ᱾ ᱡᱟᱦᱟᱸ ᱪᱷᱳᱴ ᱛᱮ ᱛᱟᱦᱮᱱᱟ ᱟᱨ ᱩᱞ ᱥᱟᱠᱟᱢ ᱱᱟᱱᱟ ᱦᱩᱱᱟᱹᱨ ᱵᱟᱦᱟᱛᱮ, ᱥᱟᱡᱟᱣ ᱠᱟᱛᱮ ᱡᱟᱦᱟᱸ ᱪᱮᱛᱟᱱ ᱛᱮᱠᱚ ᱴᱟᱸᱜᱟᱣ ᱜᱮᱫᱚ ᱚᱱᱟ ᱫᱚ ᱚᱠᱟ ᱪᱮᱫ ᱠᱷᱟᱹᱛᱤᱨ? ᱠᱚ ᱴᱟᱸᱜᱟᱣᱼᱟ ᱠᱤᱪᱷᱩ ᱜᱟᱱ ᱠᱟᱛᱷᱟ ᱵᱤᱱ ᱞᱟᱹᱭ ᱫᱟᱲᱮᱭᱟᱜ ᱠᱷᱟᱡ ᱚᱱᱟ ᱵᱤᱥᱚᱭ ᱛᱮ᱾
ᱟᱵᱚᱣᱟᱜ ᱱᱚᱣᱟ ᱫᱚ ᱢᱤᱫᱴᱟᱝ ᱱᱤᱭᱚᱢ ᱵᱚᱱ ᱞᱟᱹᱭ ᱫᱟᱨᱮᱭᱟᱜᱼᱟ᱾ ᱡᱮ ᱢᱤᱫᱴᱟᱝ ᱟᱛᱩ ᱨᱮ ᱡᱚᱠᱷᱚᱱ ᱵᱟᱯᱞᱟ ᱥᱮ ᱡᱟᱦᱟᱱᱟᱜ ᱥᱟᱹᱜᱩᱱ ᱠᱟᱹᱢᱤ ᱠᱚᱵᱚᱱ ᱠᱚᱨᱟᱣᱟ ᱟᱛᱩ ᱨᱮ ᱥᱮ ᱟᱹᱛᱩ ᱚᱲᱟᱜ ᱨᱮ ᱦᱳᱭᱳᱜᱳᱼᱟ᱾ ᱛᱚᱠᱷᱚᱱ ᱟᱛᱩ ᱮᱛᱚᱦᱚᱵ ᱡᱮᱥᱮ ᱵᱚᱞᱚ ᱜᱚᱫᱚᱜ ᱴᱷᱮᱱ ᱢᱤᱫᱴᱟᱝ ᱪᱚᱴ ᱨᱮ ᱢᱤᱫᱴᱟᱝ ᱪᱚᱴ ᱨᱮ, ᱩᱞ ᱥᱟᱠᱟᱢ ᱵᱚᱱ ᱴᱟᱸᱜᱟᱣ ᱵᱚᱱ ᱧᱮᱞ ᱜᱮᱭᱟ᱾ ᱦᱳᱭ ᱥᱮ, ᱟᱨ ᱱᱤᱭᱟᱹ ᱫᱚ ᱱᱤᱭᱟᱹ ᱠᱷᱟᱹᱛᱤᱨ ᱵᱚᱱ ᱴᱟᱸᱜᱟᱣ ᱜᱮᱭᱟ ᱩᱞ ᱥᱟᱠᱟᱢ ᱫᱚ ᱢᱤᱫᱴᱟᱝ ᱵᱚᱸᱜᱟ ᱞᱮᱠᱟᱱ ᱢᱤᱫᱴᱟᱝ ᱠᱟᱹᱢᱤᱭᱟᱱ ᱢᱤᱫᱴᱟᱝ ᱞᱟᱹᱠᱛᱤᱭᱟᱱ ᱡᱤᱱᱤᱥ ᱠᱟᱱᱟ ᱦᱮᱸ ᱥᱮ᱾
ᱥᱟᱹᱜᱩᱱ ᱠᱟᱹᱢᱤ ᱨᱮ ᱚᱱᱟ ᱫᱚ ᱞᱟᱜᱟᱜ ᱛᱟᱵᱚᱱ ᱜᱮᱭᱟ ᱦᱳᱭ ᱥᱮ᱾
ᱟᱫᱚ ᱚᱱᱟ ᱫᱚ ᱞᱟᱹᱭ ᱜᱟᱱᱚᱜᱼᱟ ᱢᱤᱫᱴᱟᱝ ᱥᱟᱹᱜᱩᱱ ᱡᱤᱱᱤᱥ ᱠᱟᱱᱟ, ᱦᱳᱭ ᱥᱮ ᱟᱨ ᱢᱮᱫᱴᱟᱝ ᱡᱚᱠᱷᱚᱱ ᱵᱟᱯᱞᱟ ᱫᱚ ᱢᱮᱫᱴᱟᱝ ᱥᱟᱹᱜᱩᱱ ᱠᱟᱹᱢᱤ ᱠᱟᱱᱟ ᱥᱮ ᱵᱟᱝ ᱞᱟᱹᱭ ᱵᱤᱱ ᱢᱟ ᱦᱮᱸ ᱥᱮ ᱾ ᱥᱟᱹᱜᱩᱱ ᱠᱟᱹᱢᱤ ᱠᱟᱱᱟ ᱚᱱᱟᱛᱮ ᱟᱵᱚ ᱫᱚ ᱚᱱᱟ ᱩᱯᱨᱩᱢ ᱞᱟᱹᱜᱤᱫ ᱡᱮ ᱱᱚᱣᱟ ᱫᱚ ᱥᱮ ᱱᱚᱣᱟ ᱟᱹᱛᱩ ᱨᱮᱠᱚ ᱛᱮᱦᱮᱧ ᱠᱚ ᱵᱟᱯᱞᱟᱜ ᱠᱟᱱᱟ᱾ ᱥᱮ ᱢᱤᱫᱴᱟᱝ ᱥᱟᱹᱜᱩᱱ ᱠᱟᱹᱢᱤ ᱠᱚ ᱜᱚᱴᱷᱚᱱ ᱟᱠᱟᱫᱟ ᱚᱱᱟ ᱠᱟᱹᱪᱤᱛ ᱛᱮ ᱟᱵᱚᱣᱟᱜ ᱟᱹᱛᱩ ᱮᱛᱚᱦᱚᱵ ᱛᱮ ᱵᱚᱱ ᱴᱟᱸᱜᱟ ᱠᱟᱜ ᱜᱮ ᱢᱤᱫᱴᱟᱝ ᱪᱷᱳᱴ ᱨᱮ ᱦᱩᱭ ᱠᱟᱛᱮᱜ ᱵᱮᱥ ᱞᱮᱠᱟ ᱩᱞ ᱥᱟᱠᱟᱢ ᱠᱚ ᱦᱚᱭᱥᱮ ᱜᱟᱛᱮ ᱠᱚ ᱦᱚᱲ ᱠᱚ ᱵᱩᱡ ᱢᱟ ᱡᱮ ᱡᱟᱦᱟᱸᱭ ᱠᱚ ᱪᱟᱞᱟᱜ ᱦᱤᱡᱩᱜ ᱠᱟᱱᱟ ᱱᱚᱝᱠᱟ ᱰᱟᱦᱟᱨ ᱞᱮᱠᱟᱛᱮ ᱛᱮ ᱩᱱᱠᱩ ᱠᱚ ᱵᱩᱡᱽ ᱢᱟ ᱡᱮ ᱱᱚᱣᱟ ᱟᱛᱳ ᱨᱮ ᱛᱮᱦᱮᱱ ᱵᱟᱝᱢᱟ ᱢᱮᱫᱴᱟᱝ ᱥᱟᱹᱜᱩᱱ ᱠᱟᱹᱢᱤ ᱜᱚᱴᱷᱚᱱᱚᱜᱼᱟ ᱦᱚᱭᱥᱮ ᱦᱮᱸ ᱥᱟᱯᱷ ᱦᱩᱭᱱᱟ ᱚᱱᱟ ᱛᱮᱠᱚ ᱴᱟᱸᱜᱟᱣ ᱜᱮᱭᱟ ᱠᱩᱡ ᱫᱟᱲᱮᱜ ᱠᱟᱱᱟ ᱠᱚ
ᱦᱳᱭ ᱟᱜ ᱚᱱᱟ ᱞᱮᱠᱟᱛᱮ ᱟᱹᱞᱤᱧ ᱞᱟᱹᱭᱟ ᱡᱮ
ᱦᱚᱭ
ᱡᱟᱦᱟᱸᱭ ᱟᱵᱚᱭᱤᱜ ᱢᱟᱺᱡᱷᱤ ᱵᱟᱵᱟ ᱠᱟᱱ ᱛᱟᱵᱚᱱᱟᱭ
ᱦᱳᱭ ᱦᱳᱭ
ᱩᱱᱤᱭᱟᱜ ᱵᱟᱯᱞᱟᱨᱮ ᱚᱠᱟ ᱞᱮᱠᱟ ᱠᱟᱹᱢᱤ ᱦᱚᱨᱟ ᱠᱚ ᱥᱟᱯᱲᱟᱣᱟᱭ?
ᱢᱟᱺᱡᱷᱤ ᱵᱟᱵᱟᱜ ᱢᱟᱺᱡᱷᱤ ᱵᱟᱵᱟᱣᱟᱠ ᱠᱟᱹᱢᱤ ᱦᱩᱭᱩᱜ ᱠᱟᱱᱟ ᱡᱮᱢᱚᱱ ᱩᱱᱤᱭᱟᱜ ᱫᱚ ᱞᱟᱹᱭ ᱜᱟᱱ ᱞᱮᱱᱠᱷᱟᱱ ᱵᱟᱯᱞᱟ ᱨᱮᱫᱚ ᱢᱟᱺᱡᱷᱤ ᱵᱟᱵᱟᱣᱟᱜ ᱠᱟᱹᱢᱤ ᱫᱚ ᱱᱤᱱ ᱴᱩᱠᱩᱡ ᱜᱮ ᱢᱮᱱᱟᱜᱼᱟ᱾ ᱡᱮ ᱠᱩᱲᱤ ᱜᱤᱫᱽᱨᱳ ᱥᱮ ᱵᱚᱸᱜᱟ ᱵᱩᱨᱩ ᱨᱮ ᱥᱮ ᱯᱮᱲᱟ ᱯᱳᱲᱦᱳ ᱥᱮ ᱟᱛᱳ ᱨᱮ ᱪᱮᱜ ᱞᱮᱠᱟ ᱵᱟᱯᱞᱟ ᱥᱟᱨ ᱥᱟᱹᱜᱩᱱ ᱫᱟᱲᱮᱭᱟᱜ ᱟᱵᱚᱱ ᱥᱟᱱᱟᱢ ᱦᱚᱲᱛᱮ ᱚᱱᱟ ᱠᱚ ᱧᱮᱞ ᱵᱩᱡ ᱫᱟᱲᱮᱭᱟᱜ ᱠᱟᱱᱟᱵᱤᱱ
ᱦᱳᱭ ᱟᱹᱰᱤ ᱟᱹᱰᱤ ᱥᱟᱨᱦᱟᱣ ᱚᱱᱟ ᱞᱮᱠᱟᱛᱮ ᱠᱤᱪᱷᱩᱜᱟᱱ ᱠᱟᱛᱷᱟ ᱟᱹᱞᱤᱧ ᱞᱤᱧ ᱞᱟᱹᱭᱮᱫᱟ᱾
ᱦᱮᱸ
ᱡᱮ ᱟᱵᱚ ᱡᱟᱦᱟᱸ ᱵᱟᱯᱞᱟ ᱥᱟᱹᱜᱩᱱ ᱫᱤᱱ ᱵᱚᱱ ᱥᱟᱵ-ᱟ᱾ ᱥᱮ ᱪᱮᱜ ᱦᱮᱸ ᱚᱱᱟ ᱚᱱᱟ ᱞᱮᱠᱟᱛᱮ ᱟᱵᱚ ᱵᱚᱱ ᱧᱮᱞ ᱫᱟᱲᱮᱭᱟᱜᱼᱟ ᱡᱮ
ᱵᱟᱯᱞᱟ ᱥᱚᱢᱚᱭ ᱡᱟᱦᱟᱸᱭ ᱟᱵᱚᱱ ᱟᱺ ᱨᱟᱭᱵᱟᱨ ᱦᱟᱨᱟᱢ ᱨᱟᱭᱵᱟᱨ ᱵᱩᱰᱷᱤ ᱦᱳᱭᱥᱮᱜ ᱩᱱᱠᱤᱱ ᱫᱚ ᱟᱺ ᱯᱳᱭᱞᱩ ᱡᱚᱠᱷᱚᱱ ᱟᱺ ᱠᱚᱲᱟ ᱚᱲᱟᱜ ᱨᱮ ᱥᱩᱱᱩᱢ ᱥᱟᱥᱟᱝ ᱚᱡᱚᱜ ᱦᱩᱭᱮᱱ ᱛᱟᱭᱱᱚᱢ
ᱦᱳᱭ
ᱚᱱᱟ ᱡᱟᱦᱟᱸ ᱤᱛᱟᱹᱜ ᱥᱟᱥᱟᱝ ᱛᱟᱦᱮᱱᱟ ᱚᱱᱟ ᱫᱚ ᱠᱩᱲᱤ ᱚᱲᱟᱜ ᱛᱮᱠᱚ ᱤᱫᱤᱭᱟ ᱦᱳᱭᱥᱮ ᱠᱩᱲᱤ ᱚᱲᱟᱜ ᱤᱫᱤ ᱠᱟᱛᱮᱜ ᱚᱱᱟ ᱛᱟᱭᱱᱚᱢ ᱚᱱᱟ ᱫᱚ ᱠᱩᱲᱤ ᱠᱚ ᱚᱡᱚᱜ ᱟᱭᱟ
ᱦᱳᱭ ᱦᱳᱭ ᱚᱡᱚᱜ ᱟᱭᱟ ᱠᱚ
ᱦᱮᱸ ᱚᱱᱟ ᱛᱟᱭᱱᱚᱢ ᱟᱹ ᱡᱟᱦᱟᱸ ᱟᱵᱚ ᱵᱚᱱ ᱧᱮᱞ ᱠᱟᱜ ᱜᱮᱭᱟ ᱡᱮ ᱟᱺ ᱩᱱᱤ ᱥᱟᱶᱛᱮ ᱜᱟᱹᱞᱤᱢ ᱞᱮᱠᱟᱛᱮ ᱢᱤᱫ ᱦᱚᱨ ᱦᱚᱯᱚᱱ ᱦᱚᱯᱚᱱ ᱜᱤᱫᱽᱨᱟᱹᱭ ᱛᱟᱦᱮᱱᱟ ᱩᱱᱤ ᱫᱚ ᱚᱠᱚ ᱪᱮᱫ ᱞᱟᱹᱜᱤᱫ ᱮ ᱛᱟᱦᱮᱱ
ᱜᱟᱹᱞᱤᱢ ᱥᱟᱶᱛᱮ ᱦᱚᱯᱚᱱ ᱦᱚᱯᱚᱱ ᱜᱤᱫᱽᱨᱟᱹᱣ ᱵᱟᱝ
ᱵᱟ ᱜᱟᱹᱞᱤᱢ ᱞᱮᱠᱟᱛᱮ ᱟᱨᱠᱤ ᱩᱱᱤ ᱡᱟᱦᱟᱸᱭ ᱮᱸ ᱠᱩᱲᱤᱜ ᱠᱩᱲᱤ ᱜᱤᱫᱽᱨᱟᱹ ᱵᱟᱝᱠᱷᱟᱱ ᱠᱚᱲᱟ ᱜᱤᱫᱽᱨᱟᱹ ᱥᱟᱶᱛᱮ ᱢᱤᱫ ᱦᱚᱲᱮ ᱛᱟᱦᱮᱱᱟᱭ ᱩᱱᱤ ᱫᱚ ᱟᱺ.. ᱪᱮᱫ ᱵᱟᱠᱷᱲᱟ ᱛᱮᱭ ᱛᱟᱦᱮᱱᱟ
ᱟ. ᱻ ᱟᱫᱚ ᱜᱚᱝᱠᱮ ᱱᱚᱣᱟ ᱵᱤᱥᱚᱭ ᱫᱚ ᱟᱹᱞᱤᱧ ᱫᱚ ᱡᱟᱹᱥᱛᱤ ᱵᱟᱹᱞᱤᱧ ᱵᱟᱲᱟᱭᱟ ᱱᱚᱣᱟ ᱡᱩᱫᱤ ᱟᱵᱤᱱ ᱵᱤᱱ ᱞᱟᱹᱭ ᱠᱭᱟ ᱟᱹᱰᱤ ᱱᱟᱯᱟᱭ ᱠᱚᱜᱼᱟ
ᱮᱠᱫᱚᱢ ᱜᱚᱝᱠᱮ ᱟᱺ ᱩᱱᱟᱹᱜ ᱩᱱᱤ ᱫᱚ ᱟᱺ ᱚᱱᱟ ᱠᱷᱟᱹᱛᱤᱨ ᱛᱮᱜᱮ ᱛᱟᱸᱦᱮᱱᱟᱭ ᱡᱮ ᱟᱵᱚ ᱫᱚᱵᱚᱱ ᱵᱟᱰᱟᱭᱟ ᱡᱮ ᱥᱩᱱᱩᱢ ᱥᱟᱥᱟᱝ ᱚᱡᱚᱜ ᱛᱟᱭᱱᱚᱢ ᱫᱚ ᱩᱱᱤ ᱫᱚ ᱵᱚᱸᱜᱟ ᱨᱩᱯ ᱛᱮᱜ ᱞᱮᱠᱷᱟᱜᱼᱟ ᱦᱳᱭ ᱥᱮ ᱪᱮᱫ ᱮᱱᱠᱷᱟᱱ ᱩᱱᱤ ᱡᱟᱛᱮ ᱵᱟᱹᱲᱤᱡ ᱵᱚᱸᱜᱟ ᱮᱱᱠᱷᱟᱱ ᱟᱺ ᱚᱱᱮ ᱚᱱᱠᱟᱱ ᱡᱮ ᱮᱸ ᱱᱟᱱᱟ ᱦᱩᱱᱟᱹᱨ ᱵᱟᱹᱲᱤᱡ ᱚᱨᱥᱚᱝ ᱫᱚ ᱢᱮᱱᱟᱜ ᱛᱟᱵᱚᱱ ᱜᱮᱭᱟ ᱚᱱᱟ ᱞᱮᱠᱟᱛᱮ ᱩᱱᱠᱩ ᱡᱟᱛᱚ ᱟᱺ.. ᱵᱟᱠᱚ ᱟ... ᱥᱩᱨᱩᱜ ᱢᱟ ᱩᱱᱤ ᱴᱷᱮᱱ ᱚᱱᱟ ᱠᱷᱟᱹᱛᱤᱨ ᱩᱱᱤ ᱜᱟᱹᱞᱤᱢ ᱫᱚᱭ ᱛᱟᱦᱮᱸᱱᱟ ᱦᱳᱭ ᱥᱮ ᱪᱮᱫ
ᱦᱳᱭ
ᱩᱱᱤ ᱮ ᱩᱱᱤ ᱡᱟᱛᱮ ᱢᱤᱫ ᱠᱟᱛᱷᱟ ᱛᱮᱵᱚᱱ ᱞᱟᱹᱭ ᱫᱟᱲᱮᱭᱟᱜᱼᱟ ᱩᱱᱤ ᱴᱮᱠᱟᱣ ᱫᱟᱨᱟᱢ ᱞᱟᱹᱜᱤᱫ ᱥᱮ ᱩᱱᱤ ᱯᱟᱦᱟᱲᱟᱜ ᱞᱟᱹᱜᱤᱫ ᱢᱤᱫ ᱦᱚᱲ ᱮ ᱛᱟᱦᱮᱸᱱᱟ
ᱦᱳᱭ
ᱵᱩᱡᱩᱜ ᱠᱟᱱᱟ ᱜᱚᱢᱠᱮ
ᱦᱳᱭ ᱦᱳᱭ
ᱟᱪᱪᱷᱟ ᱜᱚᱝᱠᱮ